ᱜᱚᱢᱠᱮ ᱡᱚᱦᱟᱨ ᱜᱮ ᱜᱚᱢᱠᱮ
ᱦᱮᱸ ᱡᱚᱦᱟᱨ ᱜᱮ ᱴᱷᱤᱠ ᱴᱷᱟᱠ
ᱦᱮᱸ ᱜᱚᱢᱠᱮ ᱮᱠᱫᱚᱢ ᱟᱹᱰᱤ ᱱᱟᱯᱟᱭ ᱜᱮ ᱟᱸᱡᱚᱢᱚᱜ ᱠᱟᱱᱟ ᱜᱚᱢᱠᱮ ᱤᱧᱟᱹᱜ ᱵᱮᱱ ᱟᱸᱡᱚᱢ ᱫᱟᱛᱚ ᱜᱚᱢᱠᱮ᱾
ᱦᱳᱭ ᱦᱳᱭ ᱟᱡᱚᱢ ᱫᱟᱹᱞᱤᱧ᱾
ᱟᱹᱰᱤ ᱱᱟᱯᱟᱭ ᱠᱟᱛᱷᱟ ᱜᱚᱢᱠᱮ ᱱᱚᱝᱠᱟᱜᱮ ᱟᱸᱡᱚᱢᱚᱜ ᱢᱟ ᱨᱚᱲ ᱠᱚ ᱦᱚ ᱞᱟᱦᱟ ᱥᱮᱜ ᱦᱚᱸ ᱛᱟᱦᱚᱞᱮ᱾ ᱜᱚᱢᱠᱮ ᱱᱤᱛᱳᱜ ᱛᱟᱦᱚᱞᱮ ᱢᱤᱫᱴᱮᱡ ᱥᱟᱛᱟᱢ ᱥᱟᱵ ᱠᱟᱛᱮᱜ ᱞᱟᱝ ᱨᱚᱯᱚᱲᱟ ᱦᱟᱸᱜ᱾
ᱴᱷᱤᱠ ᱜᱮᱭᱟ ᱴᱷᱤᱠ ᱜᱮᱭᱟ ᱞᱟᱹᱭ ᱛᱟᱞᱟᱝ ᱢᱮ᱾
ᱦᱮᱸ ᱜᱚᱢᱠᱮ ᱞᱟᱹᱭ ᱫᱚ ᱚᱝᱠᱟ ᱥᱟᱛᱟᱢ ᱢᱮᱱᱛᱮᱫᱚ ᱢᱤᱫᱴᱮᱱ ᱞᱤᱧ ᱩᱭᱦᱟᱹᱨ ᱠᱟᱜᱼᱟ ᱟᱫᱚ ᱚᱱᱮ ᱚᱝᱠᱟ ᱵᱟᱦᱟ ᱥᱚᱨᱦᱟᱭ ᱠᱚ ᱱᱤᱭᱟ ᱫᱟᱸᱥᱟᱭ ᱾ ᱠᱩᱩ ᱵᱚᱸᱝᱜᱟ ᱠᱚ ᱠᱟᱨᱟᱢ ᱵᱚᱸᱝᱜᱟ ᱚᱱᱟ ᱠᱚ ᱱᱤᱭᱮᱹᱞᱟᱝ ᱨᱚᱯᱚᱲᱟ ᱜᱚᱢᱠᱮ᱾
ᱢᱟ ᱞᱟᱹᱭ ᱛᱟᱞᱟᱝ ᱢᱮ᱾
ᱦᱩᱸ ᱛᱟᱦᱞᱮ ᱜᱚᱢᱠᱮ ᱦᱮᱸ ᱜᱚᱢᱠᱮ ᱠᱩᱠᱞᱤ ᱭᱮᱜ ᱢᱤᱭᱟᱹᱧ ᱛᱟᱦᱚᱞᱮ ᱾ ᱜᱚᱢᱠᱮ ᱟᱯᱮ ᱥᱮᱫ ᱫᱚ ᱜᱚᱢᱠᱮ ᱥᱚᱨᱦᱟᱭ ᱫᱚ ᱡᱮᱢᱚᱱ ᱠᱚ ᱞᱟᱹᱭ-ᱟ ᱥᱚᱨᱦᱟᱭ ᱫᱚ ᱢᱚᱬᱮ ᱥᱤᱧ ᱢᱚᱬᱮ ᱧᱤᱫᱟᱹ ᱦᱟᱹᱛᱤ ᱞᱮᱠᱟᱱ ᱯᱚᱨᱚᱵᱽ ᱠᱟᱱ ᱛᱟᱵᱳᱱᱟ᱾ ᱟᱫᱚ ᱚᱱᱟ ᱵᱮᱯᱟᱨ ᱛᱮ ᱜᱚᱢᱠᱮ ᱟᱯᱮ ᱥᱮᱫ ᱫᱚ ᱜᱚᱢᱠᱮ ᱪᱮᱜ ᱞᱮᱠᱟ ᱚᱱᱟ ᱢᱚᱬᱮ ᱥᱤᱧ ᱢᱚᱬᱮ ᱧᱤᱫᱟᱹ ᱥᱚᱨᱦᱟᱭ ᱠᱚ ᱢᱟᱱᱟᱣ ᱜᱮᱭᱟ ᱜᱚᱢᱠᱮ ᱱᱟᱥᱮ ᱛᱮ ᱵᱮᱱ ᱞᱟᱹᱭ ᱵᱩᱡᱷᱟᱹᱣ ᱞᱮᱠᱷᱟᱡ ᱟᱹᱰᱤ ᱱᱟᱯᱟᱭ ᱠᱚᱜᱼᱟ᱾
ᱦᱚᱭ ᱜᱚᱢᱠᱮ ᱟᱞᱮ ᱥᱮᱫ ᱫᱚ ᱦᱟᱸᱜ᱾ ᱟᱞᱮ ᱱᱚᱛᱮ ᱵᱟᱸᱠᱩᱲᱟ ᱥᱮᱜ ᱞᱮ ᱯᱟᱲᱟᱜ ᱟᱫᱚ ᱟᱞᱮ ᱦᱟᱸᱜ ᱥᱟᱛ ᱥᱟᱛ ᱫᱤᱥᱚᱢ ᱠᱟᱱᱟᱞᱮ ᱟᱫᱚ ᱚᱱᱟ ᱚᱱᱟ ᱛᱮ ᱟᱞᱮ ᱫᱚ ᱦᱟᱸᱜ ᱮᱸᱜ ᱯᱩᱥ ᱵᱚᱸᱜᱟ ᱥᱚᱨᱦᱟᱭ ᱫᱚ ᱵᱟᱨ ᱨᱚᱠᱚᱢ ᱟᱹᱰᱤ ᱟᱹᱰᱤ ᱟᱹᱰᱤ ᱢᱟᱱᱮ ᱟᱹᱰᱤ ᱨᱚᱠᱚᱢ ᱠᱚ ᱥᱚᱨᱦᱟᱭᱚᱜᱼᱟ ᱛᱚ ᱚᱠᱚᱭ ᱢᱟᱜᱽ ᱤᱭᱟᱹ ᱢᱟᱜᱽ ᱵᱚᱸᱜᱟ ᱨᱮᱦᱚᱸ ᱞᱤᱧ ᱟᱸᱡᱚᱢᱮᱫ ᱠᱚᱣᱟ ᱚᱠᱚᱭ- ᱢᱟᱱᱮ ᱯᱩᱥ ᱵᱚᱸᱝᱜᱟ ᱨᱮᱦᱚᱸ ᱚᱠᱚᱭ ᱥᱚᱨᱦᱟᱭ ᱵᱚᱸᱝᱜᱟ ᱨᱮᱦᱚᱸ ᱟᱫᱚ ᱟᱞᱮ ᱫᱚ ᱦᱟᱸᱜ ᱮᱸᱜ ᱯᱩᱥ ᱵᱚᱸᱝᱜᱟ ᱞᱮ ᱥᱚᱨᱦᱟᱭᱚᱜᱼᱟ ᱾ ᱟᱫᱚ ᱟᱵᱮᱱ ᱡᱟᱦᱟᱸ ᱞᱮᱠ ᱠᱟ ᱵᱮᱱ ᱞᱟᱹᱭ ᱠᱮᱫᱟ ᱡᱮ ᱮ ᱢᱚᱬᱮ ᱥᱤᱧ ᱢᱚᱬᱮ ᱧᱤᱫᱟᱹ ᱥᱚᱨᱦᱟᱭ ᱟᱫᱚ ᱦᱟᱹᱛᱤ ᱞᱮᱠᱟᱱ ᱛᱤ ᱞᱮᱠᱟᱱ ᱦᱟᱹᱛᱤ ᱥᱟᱶ ᱠᱚ ᱛᱩ ᱛᱩᱞᱚᱱᱟᱣ ᱠᱟᱫᱟ ᱟᱞᱮᱫᱚ ᱰᱷᱤᱠ ᱜᱤᱭᱟ ᱢᱚᱬᱮ ᱥᱤᱧ ᱢᱚᱬᱮ ᱧᱤᱫᱟᱹ ᱜᱮᱞᱮ ᱥᱚᱨᱦᱟᱭᱚᱜ ᱛᱟᱦᱮᱱᱟ ᱟᱞᱮ ᱫᱚ ᱨᱟᱹᱥᱤ ᱵᱟᱹᱥᱤ ᱟᱹᱛᱳ ᱠᱟᱱᱟᱞᱮ᱾ ᱟᱹᱰᱤ᱾ ᱟᱹᱰᱤ ᱡᱟᱸᱠ ᱡᱚᱢᱚᱠ ᱠᱮᱛᱮᱜ ᱜᱮᱞᱮ ᱟᱞᱮ ᱫᱚᱞᱮ ᱮᱱᱮᱡ ᱥᱮᱨᱮᱧ ᱜᱮᱭᱟ᱾
ᱦᱳᱭ ᱦᱳᱭ ᱾ ᱛᱟᱦᱚᱞᱮ ᱜᱚᱢᱠᱮ ᱢᱚᱬᱮ ᱥᱤᱧ ᱢᱚᱬᱮ ᱧᱤᱫᱟᱹ ᱫᱚ ᱜᱚᱢᱠᱮ ᱪᱮᱫ ᱠᱟ ᱯᱮ ᱢᱟᱱᱟᱣ ᱵᱟᱛᱟᱣ ᱜᱮᱭᱟ ᱜᱚᱢᱠᱮ ᱟᱯᱮ ᱫᱚ ᱥᱚᱨᱦᱟᱭ ᱠᱚᱫᱚ᱾
ᱢᱟᱱᱟᱣ ᱵᱟᱛᱟᱣ ᱫᱚ ᱦᱩᱭᱩᱜ ᱠᱟᱱᱟ᱾ ᱚᱱᱠᱟ ᱜᱮ ᱮᱸᱜ ᱟᱜ ᱥᱳᱞᱳ ᱾ ᱟᱛᱳ ᱥᱳᱞᱳ ᱟᱱᱟᱞᱮ ᱫᱩᱲᱩᱵ ᱦᱮᱸ ᱢᱤᱫᱚᱜᱼᱟ ᱾ ᱳᱭ ᱯᱩᱥ ᱵᱚᱸᱜᱟ ᱨᱮᱱᱟᱜ ᱯᱳᱭᱞᱳ ᱫᱤᱱ ᱥᱮᱫ ᱨᱮ ᱟᱫᱚ ᱚᱱᱟ ᱜᱮᱞᱮ ᱫᱤᱱ ᱫᱷᱟᱨᱡᱚ ᱵᱟᱲᱟ ᱠᱮᱜ ᱜᱮ ᱛᱤᱱᱟᱹᱜ ᱥᱮᱜ ᱵᱚᱱ ᱥᱚᱨᱦᱟᱭᱚᱜᱼᱟ ᱾ ᱡᱟᱭᱦᱳᱠ ᱯᱩᱥ ᱵᱚᱸᱝᱜᱟ ᱨᱮᱱᱟᱜ ᱠᱩᱲᱤ ᱤᱠᱩᱥ ᱡᱟᱦᱟᱸ ᱛᱤᱥ ᱜᱮᱞᱮ ᱫᱤᱱ ᱠᱮᱜᱼᱜᱮ ᱟᱫᱚ ᱱᱮᱰᱟ ᱴᱷᱟᱲᱟᱣ ᱟᱠᱟᱱ ᱫᱤᱱ ᱨᱮ ᱦᱮᱡ ᱮᱱ ᱜᱮ ᱟᱫᱚ ᱯᱳᱭᱞᱳ ᱫᱤᱱ ᱦᱤᱞᱳᱜ ᱫᱚᱞᱮ ᱮ ᱩᱢ ᱢᱟᱦᱟ ᱞᱮ ᱢᱟᱱᱟᱣ-ᱟ᱾ ᱚᱱᱟ ᱫᱚ ᱦᱳᱭᱩᱜ ᱠᱟᱱᱟ ᱜᱳᱰᱮᱛ ᱮᱜ ᱚᱲᱟᱜ ᱚᱲᱟᱜ ᱮ ᱦᱚᱦᱚᱭᱟ᱾ ᱪᱟᱣᱞᱮ ᱠᱚ ᱟᱹᱫᱟᱹᱭᱟ ᱛᱟᱨ ᱯᱚᱨᱮ ᱜᱚᱴ ᱞᱮ ᱪᱟᱞᱟᱜᱼᱟ ᱚᱸᱰᱮ ᱥᱤᱢ ᱠᱚᱞᱮ ᱵᱚᱸᱜᱟ ᱠᱚᱛᱮ- ᱠᱷᱤᱪᱩᱲᱤ ᱠᱮᱛᱮᱜ ᱞᱮ ᱡᱚᱢ ᱢᱟ ᱟᱫᱚ ᱮᱱᱦᱤᱞᱳᱜ ᱫᱚ ᱦᱩᱭᱱᱟ ᱟᱫᱚ ᱱᱟᱭᱠ- ᱠᱮ ᱫᱚᱞᱮ ᱨᱩ ᱨᱩ ᱛᱮᱞᱮ ᱟᱹᱜᱩᱭ ᱜᱮᱭᱟ ᱚᱲᱟᱜ᱾ ᱱᱟᱭᱠᱮ ᱨᱩ ᱨᱩ ᱛᱮᱞᱮ ᱟᱹᱜᱩ ᱠᱮᱫᱤ ᱜᱮ ᱚᱲᱟ ᱟᱫᱚ ᱚᱲᱟᱜ ᱨᱮ ᱦᱮᱡ ᱠᱮ- ᱛᱮ ᱟᱫᱚ ᱡᱚᱢ ᱧᱩ ᱵᱟᱲᱟ ᱠᱮᱛᱮᱜ ᱮᱱ ᱦᱤᱞᱚᱜ ᱫᱚ ᱟᱫᱚ ᱜᱟᱹᱭ ᱞᱮ ᱡᱟᱜᱟᱣ ᱠᱚᱣᱟ᱾
ᱚ ᱟᱹᱰᱤ ᱱᱟᱯᱟᱭ ᱠᱟᱛᱷᱟ ᱜᱚᱝᱠᱮ᱾
ᱟᱫᱚ ᱜᱟᱹᱭ ᱡᱟᱜᱟᱣ ᱠᱮᱛᱮᱜ ᱫᱚ ᱟᱫᱚ ᱫᱚᱥᱟᱨ ᱦᱤᱞᱚᱜ ᱫᱚ- ᱫᱟᱨᱟ ᱦᱟᱨᱟ ᱪᱟᱛᱚᱢ ᱚᱲᱟᱜ ᱞᱮ ᱵᱚᱸᱝᱜᱟ ᱵᱩᱨᱩᱜᱼᱟ ᱡᱟᱦᱟᱸ ᱛᱤᱱᱟᱹᱜ ᱱᱮᱣᱛᱟ ᱵᱟᱨ ᱛᱮ ᱯᱮᱲᱟ ᱠᱚᱠᱚ ᱛᱟᱦᱮᱱᱟ ᱩᱱᱠᱩ ᱠᱚ᱾ ᱡᱤᱞ ᱫᱟᱠᱟ ᱠᱚ ᱡᱚᱢ ᱢᱟ᱾ ᱫᱟᱹᱭ ᱛᱮᱭᱟᱝ ᱠᱩ ᱦᱮᱸ ᱠᱩᱢᱟᱹᱝ ᱛᱟᱠᱩ ᱢᱟᱢᱟ ᱛᱟᱠᱩ᱾ ᱛᱟ ᱯᱚᱨᱮ ᱮᱱᱦᱤᱞᱳᱜ ᱦᱚᱸ ᱪᱟᱵᱟᱭ ᱱᱟ ᱛᱟ ᱯᱚᱨᱮ ᱠᱷᱩᱱᱴᱟᱹᱣ ᱢᱟᱦᱟ ᱛᱟ ᱯᱚᱨᱮ ᱠᱷᱩᱱᱴᱟᱹ ᱢᱟᱦᱟ ᱢᱮᱱᱫᱚ ᱮᱱᱟᱛᱟ ᱛᱟ ᱯᱚᱨᱮ ᱡᱟᱞᱮ ᱢᱟᱦᱟ᱾ ᱛᱟᱨ ᱯᱚᱨᱮ ᱡᱟᱡᱽᱞᱮ ᱢᱟᱦᱟ᱾ ᱚᱱᱟ ᱡᱟᱞᱮ ᱫᱚᱥᱟᱨ ᱦᱤᱞᱳᱜ᱾
ᱚ ᱚᱱᱟ ᱢᱟᱦᱟ ᱨᱮᱫᱚ ᱜᱚᱝᱠᱮ ᱪᱮᱜ ᱦᱩᱭᱩᱜ ᱛᱮ᱾
ᱚᱱᱟ ᱞᱟᱦᱟ ᱨᱮᱦᱚᱸ ᱮᱱᱮᱡ ᱥᱮᱨᱮᱧ ᱦᱩᱭᱩᱜᱼᱟ ᱦᱟᱹᱠᱩ ᱠᱟᱴᱠᱚᱢ ᱠᱚ ᱦᱩᱭᱩᱜᱼᱟ
ᱚ ᱟᱹᱰᱤ ᱱᱟᱯᱟᱭ ᱠᱟᱛᱷᱟ ᱜᱚᱢᱠᱮ
ᱨᱟᱛᱟ ᱥᱟ ᱫᱤᱯᱤᱞ ᱠᱟᱛᱮ ᱢᱟᱱᱟᱣᱟ
ᱟᱞᱮ ᱥᱮᱫ ᱦᱚᱸ ᱜᱚᱝᱠᱮ ᱢᱚᱬᱮ ᱥᱤᱧ ᱢᱚᱬᱮ ᱧᱤᱫᱟᱹ ᱜᱮ ᱠᱚ ᱢᱟᱱᱟᱣᱟ ᱠᱤᱱᱛᱩ ᱟᱯᱮ ᱥᱮᱫ ᱜᱚᱝᱠᱮ ᱱᱟᱥᱮᱭᱟᱜ ᱟᱞᱮ ᱥᱮᱫ ᱱᱟᱥᱮᱭᱟᱜ ᱱᱤᱭᱚᱢ ᱠᱚᱫᱚ ᱱᱟᱥᱮᱭᱟᱜ ᱵᱷᱮᱜᱟᱲ ᱧᱚᱜ ᱜᱮᱭᱟ ᱟᱯᱮ ᱥᱮᱫ ᱠᱷᱱᱟᱜ ᱟᱢ ᱴᱷᱮᱱ ᱠᱷᱱᱟᱜ ᱪᱮᱫᱞ ᱞᱮᱠᱟᱧᱸᱡᱚᱢ ᱠᱮᱫᱟᱮ ᱦᱮᱸ ᱱᱤᱝᱠᱟ ᱱᱤᱝᱠᱟ ᱠᱚ ᱢᱟᱱᱟᱣ ᱠᱮᱫᱟ ᱚᱱᱟᱥᱤᱭᱟᱜ ᱢᱟᱱᱮ ᱡᱚᱛᱚᱜ ᱜᱮ ᱢᱚᱬᱮ ᱥᱤᱧ ᱢᱚᱬᱮ ᱧᱤᱫᱟᱹ ᱜᱮ ᱟᱞᱮᱮᱫ ᱯᱚᱨᱚᱵᱽ ᱫᱚᱠᱚ ᱢᱟᱱᱟᱣ ᱜᱮᱭᱟ ᱚᱱ ᱟᱞᱮ ᱫᱚ ᱠ ᱞᱟᱹᱭ ᱞᱮᱠᱷᱟᱡ ᱫᱚ ᱟᱞᱮ ᱫᱚ ᱦᱟᱸᱜ ᱩᱛᱛᱚᱨ ᱩᱛᱛᱚᱨ ᱫᱤᱱᱟᱡᱯᱩᱨ ᱥᱮᱫᱞ ᱞᱮ ᱯᱟᱲᱟᱜ ᱜᱮᱭᱟ
ᱟᱫᱚ ᱜᱚᱝᱠᱮ ᱧᱮᱞ ᱵᱮᱱ ᱟᱵᱚ ᱨᱮᱱ- ᱢᱟᱱᱮ ᱨᱮᱸᱜᱮᱡ ᱡᱟᱞᱟ ᱛᱮ ᱛᱮᱛᱟᱝ ᱡᱟᱞᱟ ᱛᱮ ᱥᱮᱫᱟᱭ ᱫᱚ ᱟᱵᱚᱨᱮᱱ ᱫᱟᱹᱫᱩ ᱛᱟᱠᱚ ᱦᱟᱸᱰᱮ ᱱᱟᱰᱮ ᱠᱚ ᱪᱟᱞᱟᱣ ᱠᱟᱱᱟ ᱥᱱᱟᱢ ᱨᱮᱸᱜᱮᱡ ᱵᱚᱱ ᱛᱟᱦᱮᱸ ᱠᱟᱱᱟ ᱛᱟᱨᱯᱚᱨᱮ ᱢᱟᱱᱮ ᱴᱚᱴᱷᱟ ᱵᱷᱤᱛᱛᱤᱠ ᱟᱹᱨᱤᱪᱟᱹᱞᱤ ᱞᱟᱹᱭ ᱞᱟᱠᱪᱟᱨ ᱮᱱᱮᱡ ᱥᱮᱨᱮᱧ ᱫᱚ ᱠᱟᱹᱴᱤᱡ ᱵᱷᱮᱜᱟᱨᱚᱜ ᱛᱟᱵᱚᱱ ᱜᱮᱭᱟ ᱚᱱᱟ ᱵ ᱥᱤᱚᱲ ᱟᱲᱟᱝ ᱛᱟᱹᱣ ᱦᱚᱸ ᱛᱷᱚᱲᱟ ᱵᱷᱮᱜᱟᱨ ᱜᱮᱛᱟ ᱵᱚᱱᱟ
ᱮᱠᱫᱚᱢ ᱜᱚᱢᱠᱮ ᱮᱠᱫᱚᱢ ᱮᱠᱫᱚᱢ ᱟᱫᱚ ᱡᱩᱫᱤᱧ ᱞᱟᱹᱭᱟ ᱟᱞᱮ ᱥᱮᱫ ᱦᱚᱸ ᱢᱚᱬᱮ ᱥᱤᱧ ᱤ ᱫᱚ ᱯᱨᱚᱛᱷᱚᱢ ᱫᱤᱱ ᱟᱵᱮᱱ ᱪᱮᱫ ᱞᱮᱠᱟᱠᱟ ᱵᱮᱱ ᱞᱟᱹᱭ ᱠᱮᱫᱟ ᱚᱱᱠᱟ ᱜᱮ ᱜᱚᱝᱠᱮ ᱩᱢᱟᱠᱚ ᱟᱞᱮᱥᱮᱫ ᱦᱚᱸ ᱚᱱᱠᱟ ᱠᱚ ᱥᱚᱲᱮ ᱭᱟᱠᱚ ᱟᱛᱩᱨ ᱨᱮᱱ ᱦᱚᱲ ᱦᱚᱲ ᱢᱞᱮ ᱵᱚᱸᱜᱟ ᱭᱟᱠᱚ ᱱᱟᱭᱠᱮ ᱵᱚᱸᱜᱟᱭᱟᱭ ᱚᱱᱟᱜᱮ ᱥᱳᱚᱲᱮ ᱠᱚ ᱡᱚᱢᱟ ᱡᱚᱛᱚ ᱟᱛᱳ ᱨᱮᱱ ᱦᱚᱲᱢᱤᱞᱮ ᱯᱨᱚᱛᱷᱚᱢ ᱫᱤᱱ ᱠᱚ ᱩᱢ ᱠᱮᱫᱟ ᱫᱚᱥᱟᱨ ᱦᱤᱞᱳᱜ ᱫᱚ ᱟᱞᱮ ᱥᱮᱫ ᱫᱚᱠᱚ ᱫᱚᱥᱟᱨ ᱦᱤᱞᱳᱜ ᱯᱨᱚᱛᱷᱚᱢ ᱫᱤᱱ ᱫᱚ ᱩᱢ ᱫᱚᱥᱟᱨ ᱫᱤᱱ ᱫᱚ ᱦᱩᱭᱩᱜ ᱠᱟᱱᱟ ᱵᱚᱸᱜᱟ ᱵᱚᱸᱜᱟ ᱫᱚ ᱜᱚᱢᱠᱮ ᱮᱱᱦᱤᱞᱳ ᱫᱚ ᱦᱟᱸᱜ ᱯᱮᱲᱟ ᱯᱮᱲᱟ ᱠᱚᱠᱚ ᱱᱮᱣᱛᱟ ᱠᱚᱣᱟ ᱯᱮᱲᱟ ᱠᱩᱴᱩᱢ ᱠᱚ ᱦᱤᱡᱩᱜᱼᱟ ᱟᱨ ᱛᱮᱥᱟᱨ ᱦᱤᱞᱟᱹᱜ ᱫᱚ ᱦᱩᱭᱩᱜ ᱠᱟᱱᱟ ᱟᱞᱮᱥᱮᱫ ᱫᱚ ᱜᱚᱢᱠᱮ ᱤᱭᱟᱹ ᱡᱟᱞᱮ ᱡᱟᱞᱮ ᱟᱨ ᱦᱟᱹᱠᱩ ᱡᱟᱞᱮᱭᱟᱜ ᱦᱟᱹᱠᱩ ᱠᱟᱴᱠᱚᱢ ᱜᱚᱢᱠᱮ ᱢᱟᱱᱮ ᱮᱱ ᱦᱤᱞᱳᱜ ᱫᱚ ᱜᱚᱝᱠᱮ ᱢᱟᱱᱮ ᱵᱷᱟᱞᱚ ᱢᱚᱱᱫᱚ ᱡᱤᱞ ᱦᱟᱹᱠᱩᱠ ᱚᱠᱚᱭ ᱪᱮᱫᱞᱠᱟᱭ ᱡᱚᱢ ᱫᱟᱲᱮᱭᱟᱜᱼᱟ ᱢᱟᱱᱮ ᱚᱭ ᱪᱮᱫᱞᱮᱠᱟ ᱡᱚᱢ ᱫᱟᱲᱮᱭᱟᱜ-ᱟ ᱤᱪᱷᱟᱹ ᱢᱮᱱᱟᱜ ᱛᱟᱭᱟ ᱮᱱᱦᱤᱞᱳᱜ ᱫᱚ ᱚᱠᱚᱭ ᱪᱮᱫ ᱞᱮᱠᱟ ᱠᱩᱲᱟᱹᱣ ᱢᱮᱱᱟᱜ ᱛᱟᱭᱟ ᱚᱱᱟ ᱦᱤᱥᱟᱹᱵᱽ ᱛᱮᱠᱚ ᱡᱚᱢ ᱢᱟ ᱫᱥᱟᱨ ᱦᱤᱞᱳᱜ ᱫᱤᱱ ᱨᱮᱫᱚ ᱟᱨ ᱜᱚᱝᱠᱮ ᱯᱩᱱᱟ ᱨᱮᱱᱟᱜ ᱫᱤᱱ ᱨᱮ ᱫᱚ ᱜᱚᱝᱠᱮ ᱟᱞᱮ ᱥᱮᱫ ᱫᱚ ᱠᱷᱩᱱᱴᱟᱹᱣ
ᱵ ᱦᱚᱸ
ᱟᱨ ᱚᱱᱟ ᱰᱟᱹᱝᱨᱤ ᱠᱚ ᱠᱷᱩᱱᱴᱟᱹᱣ ᱠᱚᱣᱟᱱ ᱚᱱᱟ ᱵᱮᱱ ᱵᱟᱰᱟᱭ ᱜᱮᱭᱟ ᱟᱥᱟ ᱠᱚᱨᱮᱤ
ᱢᱟᱱ ᱟᱞᱮᱥᱮᱫ ᱫᱚ ᱢᱮ ᱢᱟᱱᱮ ᱠᱷᱩᱱᱴᱟᱹᱣ ᱫᱚ ᱵᱟᱝ ᱦᱩᱭᱩᱜ ᱜᱮ ᱨᱮᱦᱚᱸ ᱢᱟᱱᱮ ᱠᱷᱩᱱᱴᱟᱹᱣ ᱫᱚ ᱚᱱᱠᱟ ᱞᱮᱠᱟᱛᱮ ᱵᱟᱝ ᱦᱩᱭᱩᱜᱼᱟ ᱜᱚᱝᱠᱮ ᱟᱞᱮᱥᱮᱫ ᱫᱚ ᱠᱷᱩᱱᱴᱟᱹᱣ ᱛᱮ ᱵᱟᱫᱽ ᱦᱮᱸ ᱵᱟᱫᱽ ᱵᱟᱟᱹᱠᱤ ᱡᱚᱛᱚ ᱠᱤᱪᱷᱩ ᱜᱮ ᱦᱩᱭᱩᱜᱼᱟ
ᱚᱸ ᱛᱟᱨᱯᱚᱨᱮ ᱞᱟᱹᱭ ᱞᱮᱠᱷᱟᱱ ᱞᱮᱤᱧ ᱨᱮᱦᱚᱸ ᱚᱱᱟ ᱢᱚᱬᱮ ᱟᱱᱟᱜ ᱫᱤᱱ ᱨᱮᱫᱚ ᱜᱚᱝᱠᱮ ᱟᱞᱮᱥᱮᱫ ᱫᱚ ᱜᱚᱝᱠᱮ ᱥᱟᱠᱨᱟᱛ ᱦᱮ ᱥᱮᱸᱫᱽᱨᱟ ᱠᱚ ᱪᱟᱞᱟᱜᱼᱟ ᱠᱟᱱᱟᱛᱚ ᱟᱞᱮ ᱥᱮᱫ ᱫᱚ ᱢᱚᱬᱮ ᱟᱱᱟᱜ ᱫᱤᱱ ᱫᱚ ᱦᱮᱸ ᱦᱮᱸ ᱢᱟᱱᱮ ᱢᱚᱬᱮ ᱟᱱᱟᱜ ᱫᱤᱱ ᱨᱮᱫᱚ ᱚᱱᱮ ᱥᱟᱠᱨᱟᱛ ᱠᱚ ᱞᱟᱹᱭ ᱜᱮᱭᱟ ᱛᱚ ᱟᱨ ᱚᱱᱟ ᱫᱚ ᱥᱮᱸᱫᱽᱨᱟ ᱠᱚ ᱪᱟᱞᱟᱜ ᱞᱟᱹᱜᱤᱫ ᱥᱟᱠᱨᱟᱛ ᱦᱤᱞᱳᱜ ᱫᱚ ᱥᱮᱸᱫᱽᱨᱟ ᱪᱟᱞᱟᱜ ᱡᱚᱠᱷᱚᱱ ᱦᱚᱸ ᱜᱚᱝᱠᱮ ᱟᱞᱮ ᱥᱮᱫ ᱫᱚ ᱫᱚᱦᱚ ᱠᱟᱜ ᱵᱮᱱ ᱮ ᱮᱱᱤᱞᱳ ᱫᱚ ᱚᱲᱟᱜ ᱨᱮᱱᱟᱜ ᱫᱟᱠᱟ ᱫᱚ ᱜᱚᱢᱠᱮ ᱵᱟᱠᱚ ᱡᱚᱢ ᱜᱮᱭᱟ ᱚᱠᱚᱭ ᱦᱚᱸ
ᱟᱪᱪᱷᱟ
ᱢᱟᱱᱮ ᱮᱱᱦᱤᱞᱳᱜ ᱫᱚ ᱟᱹᱛᱩ ᱢᱟᱱᱮ ᱮᱴᱟᱜ ᱚᱲᱟᱜ ᱨᱮᱱᱟᱜ ᱫᱟᱠᱟ ᱠᱚ ᱡᱚᱢ ᱜᱮᱭᱟ ᱢᱟᱱᱮ ᱱᱤᱡᱮᱨ ᱚᱲᱟᱜ ᱨᱮᱱᱟᱜ ᱫᱟᱠᱟ ᱫᱚ ᱵᱟᱠᱚ ᱡᱚᱢᱟ ᱮᱴᱟᱜ ᱚᱲᱟᱜ ᱨᱮᱱᱟᱜ ᱫᱟᱠᱟ ᱠᱚ ᱠᱚᱭ ᱠᱟᱛᱮᱫ ᱠᱚ ᱡᱚᱢᱟ ᱡᱮᱢᱚᱱ ᱚᱱᱟ ᱠᱟᱭᱨᱟ ᱰᱚᱝᱨᱟ ᱨᱮᱱᱟᱜ ᱚᱱᱠᱟ ᱛᱷᱟᱹᱨᱤ ᱞᱮᱠᱟ ᱠᱚ ᱛᱮᱭᱟᱨ ᱠᱮᱫ ᱜᱮ ᱢᱚᱸᱡᱽ ᱜᱮ ᱚᱱᱟ ᱚᱱᱟᱜᱮ ᱚᱱᱟ ᱨᱮᱜᱮ ᱜᱚᱝᱠᱮ ᱜᱚᱴᱟ ᱟᱹᱛᱩ ᱨᱮ ᱜᱚᱝᱠᱮ ᱫᱟᱠᱟ ᱠᱚ ᱠᱚᱭᱟ ᱟᱨ ᱚᱱᱟ ᱫᱟᱠᱟ ᱡᱚᱢ ᱠᱟᱛᱮ ᱜᱮ ᱢᱤᱫ ᱫᱷᱟᱣ ᱨᱮᱠᱚ ᱩᱰᱩᱝ ᱩᱛᱟᱹᱨᱚᱜ ᱟᱠᱚ ᱮᱠᱮ ᱵᱟᱨᱮ
ᱟᱪᱪᱷᱟ ᱟᱪᱪᱷᱟ ᱟᱞᱮ ᱦᱚᱸ ᱥᱮᱸᱫᱽᱨᱟ ᱫᱚ ᱞᱮ ᱪᱟᱞᱟᱣ ᱫᱚᱞᱮ ᱪᱟᱞᱟᱜ ᱜᱮᱭᱟ ᱮᱱᱦᱤᱞᱳᱜ ᱛᱟᱨᱯᱚᱨᱮ ᱦᱟᱱᱟ ᱢᱚᱠᱚᱨ ᱵᱟᱠᱚ ᱞᱟᱹᱭᱟ
ᱦᱮᱸ ᱦᱮᱸ ᱢᱚᱠᱚᱨ ᱥᱚᱠᱨᱟᱱᱛᱤ ᱥᱮ ᱪᱮᱫ ᱠᱚ ᱞᱟᱹᱭ ᱦᱟᱸᱜ
ᱦᱳᱭ ᱦᱳᱭ ᱦᱳᱭ ᱮᱱᱤᱞᱳᱜ ᱞᱮ ᱪᱟᱞᱟᱜᱼᱟ
ᱟᱹᱰᱤ ᱱᱟᱯᱟᱭ ᱠᱟᱛᱷᱟ ᱜᱚᱢᱠᱮ ᱟᱫᱚ ᱟᱞᱮ ᱥᱮᱫ ᱫᱚ ᱢᱚᱠᱚᱨ ᱥᱚᱝᱠᱨᱟᱱᱛᱤ ᱫᱚ ᱢᱟᱱᱮ ᱦᱩᱭ ᱫᱚ ᱵᱟᱝ ᱦᱩᱭ ᱵᱟᱲᱟᱣ ᱠᱟᱱᱟ ᱟᱫᱚ ᱵᱟᱹᱞᱤᱧ ᱧᱮᱞ ᱵᱟᱲᱟ ᱠᱟᱜᱼᱟ ᱟᱹᱞᱤᱧᱟᱜ ᱫᱤᱥᱟᱹ ᱛᱮᱫᱚ ᱟᱫᱚ ᱡᱩᱫᱤ ᱦᱩᱭᱠᱟᱱ ᱠᱷᱟᱸᱡ ᱞᱟᱦᱟᱛᱮᱫ ᱵᱟᱹᱞᱤᱧ ᱞᱟᱹᱭ ᱫᱟᱲᱮᱭᱟᱜ ᱠᱟᱱᱟ
ᱚᱱᱟ ᱥᱮᱛᱟᱜ ᱨᱮᱠᱚ ᱛᱩᱯᱚᱱᱟ ᱛᱟᱯᱚᱨᱮ ᱠᱚ ᱯᱤᱴᱷᱟᱹ ᱵᱟᱲᱟᱭᱟ ᱚᱱᱟ ᱠᱚ ᱵᱟᱝ ᱦᱩᱭᱩᱜ ᱜᱮᱭᱟ
ᱮᱦᱟᱸᱜ ᱜᱚᱢᱠᱮ ᱚᱠᱚᱨ ᱟᱹᱞᱤᱧᱟᱜ ᱫᱤᱥᱟᱹ ᱛᱮᱫᱚ ᱵᱟᱹᱞᱤᱧ ᱫᱤᱥᱟᱹᱭᱮᱫᱟ ᱟᱥᱟ ᱠᱚᱨᱮ ᱵᱟᱝ ᱦᱩᱭᱩᱜ ᱜᱮᱭᱟ ᱟᱫᱚ ᱟᱹᱞᱤᱧ ᱦᱚᱸ ᱵᱟᱹᱲᱛᱤ ᱫᱚ ᱢᱟᱱᱮ ᱚᱲᱟᱜ ᱥᱮᱫ ᱫᱚ ᱵᱟᱹᱞᱤᱧ ᱛᱟᱦᱮᱱ ᱜᱮᱭᱟ ᱥᱮ ᱵᱟᱦᱨᱮ ᱠᱚᱨᱮ ᱜᱮᱞᱤᱧ ᱛᱟᱦᱮᱱᱟ ᱛᱚ ᱟᱹᱞᱤᱧ ᱦᱚᱸ ᱵᱟᱞᱤᱧ ᱞᱟᱹᱭ ᱫᱟᱲᱭᱟᱜ ᱠᱟᱱᱟ ᱡᱮ ᱦᱩᱭᱩᱜ ᱠᱟᱱᱟ ᱥᱮ ᱟᱥᱟ ᱠᱚᱨᱮ ᱵᱟᱝ ᱦᱩᱭᱩᱜ ᱠᱟᱱᱟ ᱢᱚᱠᱚᱨ ᱥᱚᱝᱠᱨᱟᱱᱛᱤᱮ ᱯᱟᱞᱮ ᱥᱮᱫ ᱫᱚ ᱟᱫᱚ ᱩᱱᱠᱩ ᱫᱤᱠᱩ ᱩᱱᱠᱩ ᱢᱟᱱᱮ ᱠᱚ ᱤᱭᱟᱹ ᱫᱤᱠᱩ ᱡᱟᱹᱛ ᱠᱚ ᱢᱮᱱᱟᱜ ᱠᱚᱣᱟ ᱠᱚ ᱩᱱᱠᱩ ᱠᱚ ᱢᱟᱱᱟᱣ ᱵᱟᱲᱟᱭ ᱜᱮᱭᱟ ᱟᱞᱮ ᱥᱮᱫ ᱫᱚ ᱦᱮᱸ ᱜᱚᱢᱠᱮ ᱥᱟᱠᱨᱟᱛ ᱫᱚ ᱥᱟᱠᱨᱟᱛ ᱫᱚ ᱜᱚᱢᱠᱟ ᱚᱱᱟ ᱫᱚ ᱟᱞᱮ ᱫᱚ ᱩᱱ ᱥᱚᱨᱦᱟᱭ ᱥᱟᱞᱟᱜ ᱜᱮ ᱚᱱᱠᱟ ᱥᱮᱞᱮᱫᱚᱜ ᱛᱟᱞᱮᱭᱟ
ᱢᱟᱱᱮ ᱮᱠᱫᱚᱢ ᱮᱠᱫᱚᱢ ᱮᱠᱫᱚᱢ ᱮᱠᱫᱚᱢ ᱮᱠᱫᱚᱢ ᱜᱚᱝᱠᱮ ᱢᱟᱱᱮ ᱩᱢ ᱜᱚᱢᱠᱮ ᱩᱢ ᱫᱟᱠᱟ ᱡᱟᱞᱤ ᱦᱟᱠᱟᱴᱠᱚᱢ ᱛᱟᱨ ᱤᱭᱟᱹ ᱠᱷᱩᱱᱴᱟᱹᱣ ᱛᱟᱨ ᱥᱟᱠᱨᱟᱛ
ᱟᱪᱪᱷᱟ ᱟᱪᱪᱷᱟ
ᱚᱱᱠᱟ ᱠᱚ ᱢᱟᱱᱟᱣ ᱜᱮᱭᱟ ᱜᱚᱝᱠᱮ ᱟᱞᱮ ᱥᱮᱫ ᱦᱚᱸ
ᱟᱞᱮ ᱫᱚ ᱢᱟᱱᱮ ᱥᱟᱠᱨᱟᱛ ᱥᱟᱶᱛᱮ ᱵᱮᱥᱤ ᱫᱚ ᱵᱟᱝ ᱵᱟᱨ ᱫᱤᱱ ᱜᱟᱱ ᱯᱮ ᱫᱤᱱ ᱜᱟᱱ ᱜᱮᱫ ᱡᱮᱢᱚᱱ ᱛᱟᱦᱮᱱ ᱵᱟᱨ ᱫᱤᱱ ᱜᱟᱱ ᱯᱮ ᱫᱤᱱ ᱜᱟᱱ ᱞᱮ ᱥᱚᱨᱦᱟᱭ ᱪᱟᱵᱟᱜ ᱚᱱᱟ ᱥᱟᱠᱨᱟᱛ ᱞᱟᱦᱟᱨᱮ ᱢᱟᱱᱮ ᱵᱟᱜ ᱵᱟᱝᱞᱮ ᱢᱮᱥᱟ ᱢᱮᱥᱤᱭᱟ
ᱚ ᱟᱞᱮ ᱥᱮᱫ ᱫᱚ ᱚᱱᱠᱟ ᱢᱟᱱᱮ ᱢᱟᱱᱮ ᱢᱮᱥᱟ ᱛᱚᱨᱟᱭᱟᱠᱚ ᱚᱱᱟ ᱥᱟᱶᱜᱮ ᱪᱮᱫ ᱫᱤᱱ ᱨᱮ ᱱᱚᱜᱚᱭ ᱠᱚ ᱞᱮᱠᱷᱟ ᱛᱚᱨᱟᱭᱟ ᱫᱤᱱ ᱠᱚ ᱜᱚᱴᱟ ᱛᱚᱨᱟᱭᱟ ᱱᱤᱭᱟᱹ ᱫᱤᱱ ᱫᱚ ᱥᱟᱠᱨᱟᱛ ᱠᱟᱱᱟ ᱡᱮᱢᱚᱱ ᱠᱤᱪᱷᱩ ᱢᱟᱱᱮ ᱢᱤᱫᱴᱟᱝ ᱠᱤᱪᱷᱩ ᱠᱤᱪᱷᱩ ᱡᱟᱭᱜᱟ ᱨᱮ ᱢᱟ ᱦᱟᱜ ᱥᱚᱨᱦᱟᱭ ᱵᱚᱸᱜᱟ ᱨᱮᱠᱚ ᱥᱚᱨᱦᱟᱭᱚᱜ ᱜᱮᱭᱟ ᱥᱚᱨᱦᱟᱭᱚᱜ ᱜᱮᱭᱟ ᱥᱮ ᱠᱟᱹᱞᱤ ᱯᱩᱡᱟᱹ ᱠᱟᱞᱤ ᱯᱩᱡᱟᱹ ᱚᱠᱛᱚ ᱨᱮ
ᱦᱳᱭ ᱦᱳᱭ ᱦᱳᱭ ᱥᱚᱦᱨᱟᱭ ᱵᱚᱸᱜᱟ ᱨᱮ
ᱚᱱᱠᱟ ᱫᱚ ᱟᱞᱮ ᱥᱮᱫ ᱫᱚ ᱵᱟᱝ ᱜᱮᱠᱚ ᱤᱭᱟᱹ ᱵᱟᱲᱟᱜ ᱜᱮᱭᱟ ᱱᱚᱜᱝᱠᱟ ᱱᱤᱝᱠᱟ ᱫᱤᱱ ᱨᱮᱠᱚ ᱤᱭᱟᱹ ᱥᱚᱨᱦᱟᱭᱚᱜ ᱜᱮᱭᱟ ᱠᱚ
ᱡᱟᱭ ᱦᱳᱜ
ᱦᱩᱸ ᱦᱩᱸ ᱟᱹᱰᱤ ᱱᱟᱯᱟᱭ ᱜᱮ ᱜᱚᱝᱠᱮ ᱟᱯᱮ ᱥᱮᱫ ᱦᱚᱸ ᱚᱱᱠᱟ ᱚᱱᱠᱟ ᱢᱚᱬᱮ ᱥᱤᱧ ᱢᱚᱬᱮ ᱧᱤᱫᱟᱹ ᱟᱫᱚ ᱡᱚᱛᱚ ᱢᱟᱱᱮ ᱮ ᱴᱚᱴᱷᱟ ᱦᱤᱥᱟᱹᱵᱛᱮ ᱱᱟᱥᱮ ᱵᱷᱮᱜᱟᱨ ᱧᱚᱜ ᱠᱟᱱ ᱛᱵᱚᱱᱟ ᱵᱟᱝᱠᱷᱟᱱ ᱫᱚ ᱚᱱᱠᱟ ᱜᱚᱴᱟ ᱜᱮ ᱥᱚᱢᱟᱱ ᱜᱮᱛᱟᱵᱚᱱᱟ ᱞᱟᱹᱭ ᱞᱮᱠᱷᱟᱡ ᱫᱚ
ᱚᱸ ᱦᱮ ᱵᱟ ᱵᱟᱯᱞᱟ ᱨᱮᱱᱟᱜ ᱟᱹᱱ ᱟᱹᱨᱤ ᱨᱟᱭᱼᱨᱤᱛ ᱠᱚᱦᱚᱸ ᱟᱹᱰᱤ ᱵᱷᱮᱜᱟᱨ ᱵᱷᱮᱜᱟᱨ ᱧᱚᱜ
ᱮᱠᱫᱚᱢ ᱮᱠᱫᱚᱢ ᱜᱚᱝᱠᱮ ᱮᱠᱫᱚᱢ᱾ ᱛᱟᱦᱚᱞᱮ ᱜᱚᱝᱠᱮ ᱟᱯᱮ ᱥᱮᱫ ᱫᱚ ᱜᱚᱝᱠᱮ ᱵᱟᱯ ᱯᱞᱟ ᱠᱚᱫᱚ ᱜᱚᱝᱠᱮ ᱪᱮᱫᱞᱮᱠᱟ ᱵᱟᱯᱞᱟ ᱨᱮᱱᱟᱜ ᱠᱟᱛᱷᱟ ᱵᱮᱱ ᱨᱟᱠᱟᱵ ᱠᱮᱫ ᱵᱤᱱ ᱱᱟᱥᱮ ᱱᱟᱜ ᱠᱩᱞᱤ ᱧᱚᱜ ᱵᱮᱱ ᱞᱮᱜᱤ ᱵᱟᱯᱞᱟ ᱠᱚᱫᱚ ᱜᱚᱝᱠᱮ ᱛᱤᱱᱟᱹᱜ ᱨᱚᱠᱚᱢ ᱦᱩᱭᱩᱜ ᱛᱮ ᱜᱚᱝᱠᱮ ᱟᱯᱮᱥᱮᱫ ᱫᱚ?
ᱵᱟᱯᱞᱟ ᱠᱚ ᱫᱚ ᱦᱚᱸ ᱵᱟᱯᱞᱟ ᱠᱚᱫᱚ ᱥᱟᱨ ᱥᱟᱹᱜᱩᱱ ᱵᱟᱯᱞᱟ ᱦᱚᱸ ᱦᱩᱭᱩᱜ ᱜᱮᱭᱟ ᱛᱟᱨᱯᱚᱨᱮ ᱱᱮᱛᱟᱨ ᱫᱚ ᱚᱱᱟ ᱮᱫ ᱜᱮᱭᱟ ᱟᱭᱢᱟ ᱜᱮ ᱱᱤᱡᱮ ᱜᱮ ᱠᱩᱥᱤ ᱵᱟᱹᱥᱤ ᱠᱟᱛᱮᱫ ᱠᱚ ᱤᱫᱤᱭᱮᱫ ᱠᱚᱣᱟ᱾
ᱦᱩᱸ ᱦᱩᱸ ᱦᱩᱸ
ᱚᱱᱟ ᱚᱱᱟ ᱢᱤᱫ ᱨᱚᱠᱚᱢ ᱵᱟᱯᱞᱟ ᱛᱟᱨᱯᱚᱨᱮ ᱥᱟᱨ ᱥᱟᱹᱜᱩᱱ ᱵᱟᱯ ᱯᱞᱟ ᱫᱚ ᱠᱚᱲᱟ ᱥᱮᱱ ᱯᱟᱥᱴᱟ ᱠᱩᱲᱤ ᱥᱮᱱ ᱢᱤᱫᱴᱟᱝ ᱨᱟᱭᱵᱟᱨ ᱛᱟᱦᱮᱱᱟ᱾ ᱠᱚᱲᱟ ᱥᱮᱫ ᱠᱩᱲᱤ ᱥᱮᱫ ᱠᱩᱥᱤ ᱠᱟᱛᱮ ᱟᱫᱚ ᱩᱱᱠᱩ ᱜᱮᱠᱚ ᱵᱟᱯᱞᱟ ᱠᱚ ᱫᱤᱱ ᱫᱟᱡᱽᱡᱚᱭᱟ᱾
ᱦᱩᱸ ᱦᱩᱸ ᱦᱩᱸ ᱮᱠᱫᱚᱢ ᱚᱸᱰᱮ
ᱟᱯᱮ ᱥᱮᱫ ᱜᱮ ᱪᱮᱫ ᱞᱮᱠᱟ?
ᱟᱞᱮ ᱥᱮᱫ ᱦᱚᱸ ᱜᱚᱝᱠᱮ ᱵᱟᱯᱞᱟ ᱫᱚᱠᱚ ᱞᱟᱹᱭᱟᱠᱚ ᱵᱚᱞᱮ ᱟᱭᱢᱟ ᱨᱚᱠᱚᱢ ᱵᱟᱯᱞᱟ ᱦᱩᱭᱩᱜᱼᱟ᱾ ᱟᱫᱚ ᱟᱹᱞᱤᱧ ᱫᱚ ᱛᱤᱱᱟᱹᱜ ᱨᱚᱠᱚᱢ ᱵᱟᱯᱞᱟ ᱫᱚ ᱵᱟᱹᱞᱤᱧ ᱞᱟᱹᱭ ᱫᱟᱲᱮᱭᱟᱜ ᱠᱟᱱᱟ, ᱟᱹᱞᱤᱧᱟᱜ ᱫᱤᱥᱟᱹ ᱞᱮᱠᱟᱛᱮ ᱥᱮ ᱦᱩᱫᱤᱥ ᱞᱮᱠᱟᱛᱮ, ᱡᱮᱢᱚᱱ ᱠᱚ ᱞᱟᱹᱭ ᱵᱟᱲᱟᱭ ᱜᱮᱭᱟ ᱦᱟᱸᱜ ᱚᱱᱮ ᱤᱭᱟᱹ ᱡᱟᱶᱟᱭ ᱫᱷᱩᱛᱤ ᱵᱟᱯᱞᱟ,
ᱛᱟᱜ ᱛᱟᱯᱚᱨᱮ ᱦᱟᱹᱨ ᱥᱟᱢᱴᱟᱣ ᱵᱟᱯᱞᱟ ᱛᱟᱨᱯᱚᱨᱮ ᱦᱩᱭᱩᱜ ᱠᱟᱱᱟ ᱫᱷᱚᱨᱚ ᱠᱟᱜ ᱵᱮᱱ ᱢᱟᱱᱮ, ᱟᱵᱮᱱ ᱪᱮᱫ ᱞᱮᱠᱟ ᱵᱮᱱ ᱞᱟᱹᱭ ᱠᱮᱫ ᱥᱟᱨ ᱥᱟᱹᱜᱩᱱ ᱥᱮ ᱧᱮᱞ ᱧᱮᱯᱮᱞ ᱵᱟᱯᱞᱟ, ᱟᱨ ᱢᱤᱫᱴᱮᱱ ᱢᱚᱭᱮᱱ ᱢᱤᱫᱴᱮᱱ ᱢᱚᱭᱮᱱ ᱵᱟᱭᱟᱨ ᱨᱮᱜᱤ ᱚᱱᱟ ᱟᱸᱜᱤᱨ ᱠᱟᱛᱮᱫ ᱠᱚ ᱵᱟᱯᱞᱟᱜ ᱜᱮᱭᱟ ᱚᱱᱟ ᱟᱜᱤᱨ ᱠᱟᱛᱮ ᱵᱟᱯᱞᱟ ᱠᱟᱛ ᱥᱮᱫ ᱧᱮᱞ ᱤᱭᱟᱹ ᱥᱟᱱᱴᱟ ᱵᱟᱯᱞᱟ ᱠᱚ ᱢᱮᱛᱟᱜᱼᱟ, ᱦᱟᱹᱨᱥᱟᱢᱴᱟ ᱵᱟᱯᱞᱟ ᱡᱩᱫᱤ ᱞᱟᱹᱭᱟᱵᱤᱱᱟ, ᱠᱟᱜᱵᱮᱱ ᱟᱺᱜᱤᱨ ᱱᱟᱠᱤᱱ ᱠᱚᱲᱟ ᱠᱩᱲᱤ, ᱠᱚᱲᱟ ᱠᱩᱲᱤ ᱠᱤᱱ ᱟᱹᱜᱤᱨ ᱮᱱᱟ, ᱟᱫᱚ ᱟᱸᱜᱤᱨ ᱠᱟᱛᱮᱫ, ᱢᱟᱱᱮ ᱢᱤᱫᱴᱷᱮᱡ ᱠᱤᱱ ᱛᱟᱦᱮᱸᱭᱱᱟ ᱟᱫᱚ ᱚᱲᱟᱜ ᱦᱚᱲᱠᱚ ᱨᱟᱹᱡᱤᱭᱮᱱᱟ ᱠᱚ ᱞᱟᱹᱭ ᱫᱟᱠᱚ ᱵᱟᱝ ᱴᱷᱤᱠ ᱜᱮᱭᱟ ᱛᱟᱦᱞᱮ, ᱵᱟᱯᱞᱟ ᱠᱟᱱ ᱜᱮᱭᱟ, ᱵᱟᱯᱞᱟ ᱠᱟᱱᱟᱵᱤᱱ ᱢᱟᱱᱮ ᱚᱱᱮ ᱵᱟᱯᱞᱟ ᱠᱤᱱᱟᱹ ᱠᱚ ᱩᱱᱠᱤᱱ ᱵᱟᱨ ᱦᱚᱲ ᱛᱮ, ᱟᱫᱚ ᱠᱩᱲᱤ ᱚᱲᱟᱜ ᱦᱚᱲ ᱨᱟᱹᱡᱤᱭᱱᱟ ᱴᱷᱤᱠ ᱜᱮᱭᱟ ᱛᱟᱦᱚᱞᱮ ᱵᱟᱯᱞᱟ ᱜᱮ ᱦᱩᱭᱩᱜ ᱛᱟᱠᱤᱱᱟ᱾ ᱛᱟᱦᱚᱞᱮ ᱚᱱᱟ ᱚᱱᱟ ᱵᱟᱯᱞᱟ ᱫᱚ ᱜᱚᱢᱠᱮ ᱩᱱᱧ ᱡᱚᱠᱷᱚᱡ ᱫᱚ ᱦᱟᱸᱜ ᱚᱲᱟᱜ ᱚᱲᱟᱜ ᱨᱮᱜᱮ ᱠᱚ ᱵᱟᱯᱞᱟ ᱦᱚᱪᱚ ᱠᱤᱱᱟ ᱩᱱ ᱡᱚᱠᱷᱚᱡ ᱫᱚ ᱢᱟᱱᱮ ᱞᱩᱝᱛᱤ ᱠᱚ ᱥᱮ ᱵᱟᱹᱜᱤᱭᱟ ᱵᱟᱹᱨᱭᱟᱹᱛᱚᱜ ᱠᱚᱫᱚ ᱵᱟᱠᱚ ᱪᱟᱞᱟᱣ ᱦᱚᱪᱚᱜ ᱜᱮᱭᱟ᱾
ᱟᱞᱮ ᱥᱮᱫ ᱦᱚᱸ ᱚᱱᱠᱟᱜ ᱜᱮ ᱢᱟᱱᱮ ᱦᱮᱸ ᱤᱫᱤ ᱞᱟᱭᱠᱷᱟᱭ ᱫᱚ ᱠᱚᱲᱟ ᱚᱲᱟᱜ ᱨᱮᱜᱮ ᱡᱚᱛᱚ ᱠᱤᱪᱷᱩ ᱚᱱᱮ
ᱦᱩᱸ ᱦᱩᱸ ᱦᱩᱸ ᱦᱩᱸ ᱩᱱ ᱡᱚᱠᱷᱚᱡ ᱫᱚ ᱢᱟᱱᱮ ᱠᱩᱲᱤ ᱫᱚ ᱜᱚᱝᱠᱮ ᱢᱟᱱᱮ ᱟᱨᱚ ᱠᱩᱲᱤ ᱫᱚ ᱵᱟᱠᱚ ᱚᱲᱟᱜ ᱦᱚᱲ ᱫᱚ ᱵᱟᱹ ᱠᱩ ᱚᱲᱟᱜ ᱚᱲᱟᱜ ᱫᱚ ᱵᱟᱠᱚ ᱟᱹᱜᱩ ᱟᱹᱜᱩ ᱨᱩᱣᱟᱹᱲᱮᱭᱟ, ᱚᱱᱟ ᱫᱚ ᱢᱟᱱᱮ ᱠᱩᱲᱤ ᱠᱚᱲᱟ ᱚᱲᱟᱜ ᱨᱮᱜᱤ ᱵᱟᱯᱞᱟ ᱠᱟᱛᱮ ᱠᱚ ᱫᱚᱦᱚ ᱩᱛᱟᱹᱨᱮᱭᱟ, ᱚᱸᱰᱮ ᱢᱟᱱᱮ ᱚᱱᱟ ᱫᱚ ᱦᱟᱸᱜ
ᱦᱩᱸ ᱦᱩᱸ ᱠᱤᱪᱷᱩ ᱫᱤᱱ ᱵᱟᱫᱽ ᱨᱮ ᱪᱟᱞᱟᱜᱼᱟ ᱵᱟᱯ ᱵᱟᱯᱞᱟ ᱢᱟᱱᱮ ᱵᱟᱯᱞᱟ ᱯᱚᱨᱮ ᱠᱤᱪᱩ ᱫᱤᱱ ᱵᱟᱫ ᱵᱟᱛᱨᱮ
ᱦᱮᱸ ᱦᱮᱸ ᱦᱮᱸ ᱮᱠᱫᱚᱢ ᱮᱠᱫᱚᱢ ᱮᱫᱚᱢ᱾ ᱦᱮᱸ ᱵᱟᱯᱞᱟ ᱠᱟᱛᱮᱜ ᱚᱱᱠᱟ ᱢᱤᱫ ᱫᱤᱱ ᱵᱟᱨ ᱫᱤᱱ ᱯᱚᱨᱮ ᱠᱩᱲᱤ ᱚᱲᱟᱜ ᱪᱟᱜ ᱚᱲᱟᱜ ᱠᱩᱲᱤ ᱚᱲᱟᱜ ᱠᱚ ᱤᱫᱤᱭᱮᱭᱟ᱾ ᱚᱱᱟᱫᱚ ᱵᱟᱯᱞᱟ ᱫᱚ ᱵᱟᱯᱞᱟ ᱚᱠ ᱛᱚ ᱨᱮᱫᱚ ᱵᱟᱠᱚ ᱤᱫᱤᱭᱼᱭᱟ, ᱚᱱᱟ ᱵᱟᱯᱞᱟ ᱥᱟᱹᱛ ᱠᱟᱛᱮᱫ᱾
ᱦᱳᱭ ᱵᱟᱯᱞᱟ ᱥᱟᱫ ᱠᱟᱛᱮ᱾
ᱟᱨᱦᱚᱸ ᱡᱩᱫᱤ ᱵᱮᱱ ᱞᱟᱹᱭᱟ ᱚᱱᱟ ᱟᱞᱮ ᱥᱮᱫ ᱫᱚ ᱚᱱᱟ ᱤᱭᱟᱹ ᱡᱟᱶᱟᱭ ᱫᱷᱩᱛᱤ ᱵᱟᱯᱞᱟ ᱡᱟᱶᱟᱭ ᱫᱷᱩᱛᱤ ᱵᱟᱯᱞᱟ ᱵᱟᱯᱞᱟ ᱵᱮᱱ ᱟᱸᱢᱚᱢ ᱵᱟᱲᱟᱣᱟᱠᱜᱼᱟ ᱥᱮ ᱵᱟᱝ ᱜᱚᱝᱠᱮ?
ᱵᱟᱞᱤᱧ ᱟᱸᱡᱚᱢ ᱵᱟᱲᱟᱣ ᱠᱟᱫᱟ ᱚᱱᱠᱟᱞᱮᱠᱟ ᱫᱚ ᱦᱟᱸᱜ᱾
ᱦᱚᱸ ᱡᱟᱶᱟᱭ ᱡᱩᱫᱤ ᱵᱟᱯᱞᱟ ᱫᱚ ᱫᱷᱚᱨᱟ ᱠᱟᱜ ᱵᱮᱱ ᱪᱮᱫ ᱞᱮᱠᱟᱧ ᱞᱟᱹᱭᱟᱵᱮᱱᱟ ᱚᱱᱟ ᱫᱚ ᱦᱩᱭᱩᱜ ᱠᱟᱱᱟ, ᱚᱱᱮ ᱧᱮᱞ ᱚᱱᱟ ᱦᱚᱸ ᱧᱮᱞ ᱧᱮᱯᱮᱞ ᱞᱮᱠᱟᱜᱮ ᱧᱮᱞ ᱧᱮᱯᱮᱞ ᱵᱟᱲᱟ ᱠᱟᱛᱮ ᱠᱟᱥᱚ ᱠᱩᱥᱤ ᱠᱩᱥᱤᱭᱮᱱᱟᱠᱚ ᱟᱫᱚ ᱟᱫᱚ ᱚᱸᱰᱮᱜᱮ ᱡᱚᱠᱷᱚᱱ ᱠᱩᱥᱤ ᱠᱟᱛᱮᱫ ᱠᱚ ᱢᱤᱴᱮᱡ ᱰᱮᱴ ᱠᱚ ᱴᱷᱤᱠ ᱠᱮᱫᱜᱤ ᱵᱮᱴ ᱠᱚ ᱴᱷᱤᱠ ᱠᱟᱛᱮ ᱚᱸᱰᱮ ᱜᱮ, ᱜᱮ ᱢᱟᱱᱮ ᱚᱲᱟᱜ ᱦᱚᱲ ᱠᱚ ᱜᱟᱞᱢᱟᱣ ᱧᱚᱜᱼᱟ, ᱢᱟᱱᱮ ᱪᱮᱜ ᱞᱮᱠᱟ ᱵᱚᱱ ᱵᱟᱯᱞᱟ ᱠᱤᱱᱟ ᱡᱟᱶᱟᱭ ᱫᱷᱩᱛᱤ᱾ ᱥᱮ ᱤᱱᱠᱟ ᱜᱮ ᱢᱟᱱᱮ ᱱᱚᱨᱢᱟᱞ ᱪᱮᱜ ᱞᱮᱠᱟ ᱠᱚ ᱵᱟᱯᱞᱟᱜᱼᱟ᱾ ᱚᱱᱟ ᱦᱤᱥᱟᱹᱵᱽ ᱛᱮ ᱧᱮᱞ ᱧᱮᱯᱮᱞ ᱵᱟᱯᱞᱟ ᱜᱮ᱾ ᱥᱮ ᱡᱟᱶᱟᱭ ᱫᱷᱩᱛᱤ ᱟᱫᱚ ᱡᱩᱫᱤ ᱠᱚ ᱞᱮᱠᱷᱟ ᱡᱟᱶᱟᱭ ᱫᱷᱩᱛᱤ ᱵᱟᱯᱞᱟ ᱫᱚ ᱚᱱᱠᱟ ᱠᱷᱚᱨᱪᱟ ᱫᱚ ᱵᱟᱹᱲᱛᱤ ᱜᱮᱭᱟ ᱟᱨᱦᱚᱸ, ᱱᱚᱨᱢᱟᱞ ᱵᱟᱯᱞᱟ ᱠᱷᱚᱱᱟᱜ ᱫᱚ ᱡᱟᱶᱟᱭ ᱫᱷᱩᱛᱤ ᱫᱷᱚᱨᱟᱣ ᱠᱟᱜ ᱢᱮ ᱡᱟᱶᱟᱭ ᱫᱷᱩᱛᱤ ᱡᱩᱫᱤ ᱠᱚ ᱠᱟᱛᱷᱟᱭᱟ ᱛᱟᱦᱚᱞᱮ, ᱚᱝᱠᱟ ᱴᱷᱤᱠ ᱵᱟᱯᱞᱟ ᱨᱮᱱᱟᱜ ᱰᱮᱴ ᱡᱚᱠᱷᱚᱱ ᱥᱩᱨ ᱦᱮᱡᱱᱟ ᱢᱟᱱᱮ ᱤᱭᱟᱹ ᱠᱩᱲᱤ ᱚᱲᱟᱜ ᱨᱮᱱ ᱦᱚᱲ ᱜᱚᱢᱠᱮ ᱠᱚᱲᱟ ᱚᱲᱟᱜ ᱠᱚ ᱪᱟᱞᱟᱜᱼᱟ᱾
ᱟᱪᱪᱷᱟ᱾
ᱢᱟᱱᱮ ᱫᱷᱩᱛᱤ, ᱫᱷᱩᱛᱤ ᱞᱟᱹᱜᱤᱫ᱾ ᱡᱟ ᱟᱹᱛᱩ ᱨᱮᱱ ᱦᱚᱲ, ᱡᱟ ᱟᱹᱛᱩ ᱨᱮᱱ ᱢᱟᱱᱮ ᱜᱟᱨᱡᱮᱱ ᱠᱚ ᱢᱮᱱᱟᱜ ᱠᱚᱣᱟ᱾ ᱟᱛᱩ ᱨᱮᱱ ᱡᱟᱦᱟᱸ ᱛᱤᱱᱟᱹᱜ ᱜᱟᱱ ᱜᱟᱨᱡᱮᱱ ᱡᱚᱛᱚ ᱜᱟᱨᱡᱮᱱ ᱠᱚ ᱪᱟᱞᱟᱜᱼᱟ ᱠᱚᱲᱟ ᱚᱲᱟᱜ ᱦᱚᱲ᱾ ᱟᱫᱚ ᱚᱸᱰᱮ ᱡᱟᱶᱟᱭ ᱠᱚ ᱫᱷᱩᱛᱤ ᱴᱚᱠᱟᱭᱟᱠᱚ ᱚᱸᱰᱮᱠᱚ ᱨᱟᱹᱥᱠᱟᱹᱭᱟᱠᱚ ᱜᱟᱨᱡᱮᱱ, ᱤᱱᱦᱤᱞᱚᱜ ᱫᱚ ᱜᱚᱢᱠᱮ ᱜᱟᱨᱡᱮᱱ ᱠᱚ ᱨᱟᱹᱥᱠᱟᱹᱭᱟ ᱢᱤᱜᱤᱱ ᱞᱟᱦᱟ ᱠᱚ ᱪᱟᱞᱟᱜᱼᱟ᱾ ᱜᱟᱨᱡᱮᱱ ᱠᱚ ᱢᱟᱱᱮ ᱡᱚᱢ ᱧᱩ ᱨᱟᱹᱥᱠᱟᱹᱭᱟᱠᱚ ᱤᱱᱦᱤᱞᱚᱜ ᱫᱚ ᱠᱷᱟᱹᱞᱤ ᱜᱟᱨᱡᱮᱱ ᱠᱚᱜᱮ᱾ ᱟᱫᱚ ᱚᱱᱟ ᱡᱟᱶᱟᱭ ᱫᱷᱩᱛᱤ ᱴᱚ ᱠᱟᱛᱮ ᱠᱚ ᱦᱤᱡᱩᱜᱼᱟ᱾ ᱟᱫᱚ ᱦᱮᱡ ᱛᱮᱜ ᱛᱟᱨᱯᱚᱨᱮ ᱦᱟᱹᱜ ᱜᱚᱝᱠᱮ ᱛᱟᱨᱯᱚᱨᱮ ᱦᱟᱹᱜ ᱠᱚᱲᱟ, ᱠᱚᱲᱟ ᱦᱟᱹᱜ ᱠᱚᱲᱟ ᱚᱲᱟᱜ ᱨᱮᱱ ᱦᱚᱲ ᱠᱚ ᱠᱩᱲᱤ, ᱠᱩᱲᱤ ᱤᱫᱤ ᱠᱚ ᱦᱤᱡᱩᱜᱼᱟ᱾ ᱚᱱᱠᱟ ᱜᱮ ᱢᱟᱱᱮ ᱡᱟᱶᱟᱭ ᱫᱷᱩᱛᱤ ᱫᱚ ᱜᱚᱝᱠᱮ ᱢᱟᱱᱮ ᱤᱱᱟᱦᱤᱞᱳᱜ ᱫᱚ ᱜᱟᱨᱡᱮᱱ ᱦᱚᱸ ᱠᱚ ᱵᱟᱯᱞᱟ ᱠᱚ ᱡᱟᱶᱟᱭ ᱫᱷᱩᱛᱤ ᱞᱟᱹᱜᱤᱫ ᱠᱚ ᱪᱟᱞᱟᱜᱼᱟ ᱡᱩᱫᱟᱹᱛᱮ᱾ ᱮᱱᱠᱷᱟᱱ ᱧᱮᱞ ᱧᱮᱯᱮᱞ ᱵᱟᱯᱞᱟ ᱢᱟ ᱜᱚᱝᱠᱮ ᱰᱟᱭᱨᱮᱠᱴ ᱠᱚ ᱦᱤᱡᱩᱜᱼᱟ᱾ ᱠᱚᱲᱟ ᱟᱲᱟᱜ ᱨᱮᱱ ᱦᱚᱲ ᱠᱩᱲᱤ ᱚᱲᱟᱜ ᱠᱚ ᱦᱤᱡᱩᱜ ᱜᱮᱭᱟ ᱚᱱᱟ ᱵᱮᱱ ᱵᱟᱲᱟᱭ
ᱦᱮᱸ ᱦᱮᱸ ᱦᱮᱸ ᱦᱩ᱾
ᱟᱫᱚ ᱚᱱᱠᱟ ᱜᱮ ᱵᱮᱥᱤᱨ ᱵᱷᱟᱜ ᱫᱚ ᱵᱮᱥᱤᱨ ᱵᱷᱟᱜᱽ ᱫᱚ ᱱᱮᱛᱟᱨ ᱜᱚᱝᱠᱮ ᱧᱮᱞᱚᱜ ᱠᱟᱱᱟ, ᱠᱟᱱ ᱜᱮᱭᱟ ᱚᱱᱮ ᱦᱟᱸᱜ ᱤᱭᱟᱹ ᱟᱸᱜᱤᱨ ᱠᱟᱛᱮᱜ ᱠᱚ ᱵᱟᱯᱞᱟᱜ ᱠᱟᱱ ᱜᱮᱭᱟ ᱦᱟᱸᱜ᱾
ᱦᱳᱭ᱾ ᱛᱯᱚᱨᱮ ᱜᱚᱝᱠᱮ ᱡᱟᱦᱟᱸ ᱛᱤᱱᱟᱹᱜ ᱥᱟᱨ ᱥᱟᱹᱜᱩᱱ ᱵᱟᱯᱞᱟ ᱨᱮᱱᱟᱜ ᱡᱟᱦᱟᱸ ᱛᱤᱱᱟᱹᱜ ᱢᱟᱱᱮ ᱟᱵᱚᱣᱟᱜ ᱥᱮᱨᱣᱟ ᱟᱱᱟ ᱟᱹᱱ ᱟᱹᱨᱤ ᱠᱚ ᱢᱮᱱᱟᱜ ᱟᱠᱟᱫᱟ, ᱚᱱᱟ ᱫᱚ ᱟᱹᱰᱤ ᱵᱮᱥ ᱜᱮᱞᱤᱧ ᱵᱩᱡᱷᱟᱹᱣᱟ ᱾ ᱢᱮᱱᱠᱷᱟᱱ ᱟᱸᱜᱤᱨ ᱠᱟᱛᱮ ᱫᱚ ᱚᱱᱠᱟ ᱞᱮᱠᱟ ᱫᱚ ᱟᱫᱚ ᱵᱟᱝ ᱦᱩᱭᱩᱜ ᱠᱷᱟᱡ ᱫᱚ ᱟᱫᱚ ᱠᱷᱟᱨᱟᱯ ᱜᱮ ᱵᱩᱡᱷᱟᱹᱜᱼᱟ᱾
ᱦᱮᱸ ᱦᱮᱸ ᱦᱮᱸ ᱮᱠᱫᱚᱢ ᱮᱠᱫᱚᱢ ᱮᱠᱫᱚᱢ ᱢᱟᱱᱮ ᱜᱚᱝᱠᱮ ᱥᱟᱨ ᱥᱟᱹᱜᱩᱱ ᱛᱮ ᱵᱟᱯᱞᱟ ᱨᱮᱦᱚ ᱢᱤᱫᱴᱟᱝ ᱚᱱᱟ ᱨᱮᱱᱟᱜ ᱚᱱᱟ ᱨᱮᱱᱟᱜ ᱨᱟᱹᱥᱠᱟᱹ ᱡᱩᱫᱟᱹ ᱜᱮ ᱜᱚᱢᱠᱮ᱾
ᱦᱳᱭ ᱦᱳᱭ ᱦᱳᱭ᱾ ᱚᱱᱟ ᱠᱚ ᱵᱟᱹᱨᱭᱟᱹᱛᱚᱜ ᱮᱢ ᱪᱟᱞᱟᱜᱼᱟ, ᱟᱹᱰᱤ ᱠᱤᱪᱷᱩ ᱵᱮᱯᱟᱨ ᱢᱮᱱᱟᱜ ᱠᱟᱫᱟ ᱨᱟᱹᱥᱠᱟᱹ ᱛᱮ,